ᱞᱳ‌᱾
ᱞᱚ
ᱚᱲ ᱠᱚ ᱟᱸᱡᱚᱢᱚᱜ ᱠᱟᱱᱟ ᱥᱮ ᱵᱟᱝᱼᱟ?
ᱦᱳᱭ ᱟᱸᱡᱚᱢᱚᱜ ᱠᱟᱱ ᱜᱮᱭᱟ᱾ ᱟᱞᱤᱧᱟᱹᱜ ᱨᱚᱲ ᱟᱡᱚᱢᱚᱜ ᱠᱟᱱᱟ?
ᱦᱚᱸ ᱵᱮᱥᱜᱮ ᱟᱡᱚᱢᱚᱜ ᱠᱟᱱᱟ ᱾
ᱟᱪᱪᱷᱟ ᱪᱮᱫ ᱠᱚᱯᱮ ᱪᱤᱠᱟ. ᱭᱮ-ᱟ?
ᱢᱟᱡᱟᱱ ᱵᱮᱲᱟ ᱡᱚᱢ ᱠᱟᱛᱮᱫ ᱞᱮ ᱜᱤᱛᱤᱡ ᱵᱟᱲᱟ ᱟᱠᱟᱱᱟ ᱯᱷᱳᱱ ᱠᱚᱞᱮ ᱧᱮᱞᱮᱜᱼᱟ ᱾
ᱚ ᱟᱪᱪᱷᱟ ᱟᱨ ᱚᱲᱟᱜ ᱠᱚᱨᱮᱱ ᱫᱚ?
ᱚᱲᱟᱜ ᱠᱚᱨᱮ ᱦᱚᱸ ᱠᱟᱹᱢᱤ ᱞᱟᱸᱜᱟ ᱠᱟᱛᱮᱜ ᱠᱚ ᱦᱮᱡ ᱟᱠᱟᱱᱟ ᱟᱨ ᱪᱟᱥ ᱵᱟᱥ ᱠᱟᱛᱮᱜ ᱦᱟᱱᱮ ᱨᱚᱦᱚᱭ ᱠᱟᱛᱮ ᱛᱮ ᱠᱚ ᱦᱮᱡ ᱟᱠᱟᱱᱟ ᱛᱟᱯᱨᱮ ᱡᱚᱢ ᱠᱟᱛᱮ ᱠᱚ ᱜᱤᱛᱤᱡ ᱟᱠᱟᱱᱟ ᱜᱤᱛᱤᱡ ᱡᱤᱨᱟᱹᱣ ᱠᱟᱱᱟ ᱠᱚ ᱾
ᱳ ᱟᱪᱪᱷᱟ ᱾ ᱨᱚᱦᱚᱭ ᱫᱚᱯᱮ ᱨᱚᱦᱚᱭ ᱪᱟᱵᱟ ᱠᱮᱫᱼᱟ ᱥᱮ ᱵᱟᱝ ᱦᱩᱲᱩ ᱠᱚᱫᱚ?
ᱟᱣᱨᱤᱭᱟ ᱟᱨ ᱵᱟᱨ ᱵᱤᱜᱷᱟ. ᱵᱟᱹᱠᱤ ᱢᱮᱱᱟᱜ ᱜᱮᱭᱟ᱾ ᱚᱱᱟ ᱨᱚᱦᱚᱭ ᱦᱚᱭᱩᱜ ᱦᱳᱭ ᱨᱚᱦᱚᱭ ᱦᱚᱭᱩᱜ-ᱟ ᱱᱟᱜ ᱟᱫᱚ ᱯᱩᱨᱟ. ᱟᱞᱮ ᱟᱥᱛᱮ ᱟᱥᱛᱮ ᱛᱮᱜᱮ ᱦᱟᱜ ᱰᱷᱮᱨ ᱜᱮᱭᱟᱞᱮ ᱦᱚᱲ ᱠᱚ ᱫᱚ, ᱦᱳᱭ ᱾
ᱡᱚᱢ ᱫᱚᱯᱮ ᱡᱚᱢ ᱫᱚᱯᱮ ᱡᱚᱢ ᱠᱟᱜᱼᱟ ᱵᱟᱝ ᱥᱮ ᱫᱟᱠᱟ ᱠᱚᱫᱚ ᱾
ᱦᱳᱭ ᱡᱚᱢ ᱠᱟᱜ ᱟ ᱞᱮ ᱡᱚᱢ ᱠᱚ ᱟᱫᱚ ᱾
ᱟ ᱛᱮᱦᱮᱧ ᱫᱚ ᱮᱸᱜ ᱵᱟᱡᱟᱨ ᱥᱮᱱᱮ ᱪᱟᱞᱟᱣ ᱞᱮᱱᱟ ᱟᱫᱚ ᱚᱱᱮ ᱚᱱᱛᱮ ᱛᱟᱨᱟ ᱦᱟᱠᱩᱭ ᱟᱹᱜᱩ ᱛᱚᱨᱟ ᱞᱮᱫ ᱠᱚᱣᱟ ᱦᱟᱠᱩ ᱜᱮ ᱤᱧ ᱪᱚᱸᱫᱟ ᱠᱮᱫ ᱠᱚᱣᱟ ᱾ᱪᱚᱱᱫᱟ ᱤᱥᱤᱱ ᱠᱟᱛᱮᱫ ᱞᱮ ᱡᱚᱢ ᱡᱚᱢ ᱠᱮᱜᱼᱟ ᱞᱮ ᱦᱮᱸ᱾
ᱚ ᱪᱤᱞᱤᱠᱩᱯᱮ ᱪᱤᱞᱤ ᱦᱟᱹᱠᱩᱯᱮ ᱠᱤᱨᱤᱧ ᱟᱜᱩ ᱞᱮᱫ ᱠᱚᱣᱟ?
ᱦᱮᱸ?
ᱨᱩᱭ ᱦᱟᱠᱩ ᱾
ᱟᱪᱪᱷᱟ ᱛᱷᱚᱲᱟ ᱤᱭᱟᱹ ᱵᱚᱞᱮ ᱰᱤᱥᱴᱟᱵ ᱛᱷᱚᱲᱟ ᱰᱤᱥᱴᱟᱵᱚᱜ ᱠᱟᱱ ᱛᱟᱢᱟ ᱾
ᱦᱟ ᱰᱤᱥᱴᱟᱵᱚᱜ ᱠᱟᱱᱟ?
ᱦᱮᱸ?
ᱨᱚᱲ ᱠᱤ ᱵᱟᱝ ᱟᱡᱚᱢᱚᱜ ᱠᱟᱱᱟ?
ᱱᱤᱛᱚᱜ ᱦᱚᱸ ᱟᱸᱡᱚᱢᱚᱜ ᱠᱟᱱ ᱜᱮ ᱥᱚᱢᱚᱭ ᱨᱮ ᱰᱤᱥᱴᱟᱵᱽ ᱱᱟᱜ ᱚᱭ ᱟᱸᱡᱚᱢ ᱠᱮᱫᱟ ᱚᱱᱠᱟ ᱾
ᱚ ᱟᱪᱪᱷᱟ, ᱨᱩᱭ ᱢᱟᱪᱷᱮ ᱟᱹᱜᱩ ᱞᱮᱫ ᱠᱚᱣᱟ ᱟᱫᱚ ᱚᱱᱟᱜᱮ ᱤᱧ ᱩᱛᱩ ᱠᱮᱫ ᱠᱚᱣᱟ ᱾
ᱚ ᱫᱟᱲᱮᱭᱟᱜ ᱜᱮᱭᱟᱢ ᱩᱛᱩ ᱠᱚ?
ᱦᱚᱸ ᱩᱛᱩ, ᱪᱚᱸᱫᱟ ᱤᱥᱤᱱ ᱠᱚᱫᱚᱧ ᱫᱟᱲᱮᱭᱟᱜ ᱜᱮᱭᱟ ᱾ᱪᱚᱸᱫᱟ ᱤᱥᱤᱱ ᱠᱩᱲᱤ ᱦᱚᱯᱚᱱ ᱫᱚᱠᱚ ᱟᱻ ᱪᱮᱫ ᱜᱮᱭᱟ ᱪᱮᱫ ᱥᱮ ᱱᱚᱣᱟ ᱫᱚ ᱡᱷᱚᱛᱚ ᱦᱚᱲ ᱜᱮ ᱪᱮᱫ ᱫᱚᱨᱠᱟᱨ ᱠᱟᱱᱟ᱾ ᱵᱟᱠᱷᱟᱱ ᱫᱚ ᱡᱟᱶᱟᱭ ᱨᱮ ᱪᱮᱫ ᱮᱢ ᱪᱮᱫᱟ, ᱵᱟᱠᱷᱟᱱ ᱫᱚ ᱡᱟᱶᱟᱭ ᱠᱚ ᱞᱟᱜᱟᱣ ᱢᱮᱭᱟ ᱥᱮ᱾ ᱟᱨ ᱩᱱᱤ ᱵᱟᱹᱦᱩ ᱠᱩᱲᱤ ᱪᱮᱫ ᱦᱚᱸ ᱵᱟᱭ ᱵᱟᱰᱟᱭᱟ, ᱵᱟᱭ ᱪᱚᱸᱫᱟ ᱫᱟᱲᱮᱭᱟᱜ ᱦᱟᱱᱟ ᱵᱟ ᱱᱟᱣᱟ ᱩᱞᱴᱟ ᱯᱟᱞᱴᱟ ᱠᱚ ᱢᱮ ᱛᱟᱭᱟ ᱚᱱᱟ ᱠᱷᱟᱹᱛᱤᱨ ᱪᱮᱫᱚᱜ ᱫᱚ ᱫᱚᱨᱠᱟᱨ ᱜᱮ, ᱦᱩᱸ ᱦᱩᱸ ᱡᱷᱚᱛ ᱥᱮᱱ ᱛᱮᱜᱮ᱾
ᱦᱩᱸ᱾
ᱟᱢ ᱫᱚ ᱪᱮᱫᱽ ᱠᱚ ᱯᱮ ᱪᱤᱠᱟᱹᱭᱮᱜ-ᱟ?
ᱪᱮᱫᱽ ᱦᱚᱸ ᱵᱟᱝ ᱟᱞᱮ ᱦᱚᱸ ᱱᱤᱛᱚᱜ ᱫᱚ ᱜᱤᱛᱤᱡ ᱡᱤᱨᱟᱹᱣ ᱟᱠᱟᱱᱟᱞᱮ᱾ ᱫᱟᱜ ᱟᱭ ᱥᱮ ᱫᱟᱜ ᱮᱫᱟ ᱥᱮ ᱫᱚᱢᱮᱭ ᱫᱟᱜ ᱫᱟ ᱟᱫᱚ ᱢᱟᱴᱷ ᱞᱮ ᱪᱟᱞᱟᱣ ᱞᱮᱱᱟ ᱦᱩᱲᱩ ᱨᱚᱦᱚᱭ᱾ ᱫᱚᱢᱮ ᱫᱟᱜ ᱫᱮᱞᱟ ᱟᱫᱚ ᱟᱱᱤᱜ ᱵᱚᱱ ᱨᱚᱦᱚᱭᱟ᱾
ᱟᱫᱚᱞᱮ ᱦᱮᱡ ᱟᱠᱟᱱᱟ ᱱᱤᱛᱚᱜ ᱫᱚ ᱚᱲᱟᱜ ᱛᱮ, ᱰᱟᱹᱵᱨᱟᱹ ᱵᱟᱲᱟ ᱠᱟᱛᱮ ᱫᱟᱠᱟ ᱠᱚ ᱡᱚᱢ ᱠᱟᱛᱮ ᱜᱤᱛᱤᱡ ᱡᱟᱹᱨᱟᱹᱣ ᱟᱠᱟᱱᱟ᱾
ᱛᱮᱦᱮᱧ ᱫᱚ ᱵᱟᱭ ᱫᱟᱜ ᱫᱟ ᱥᱤᱛᱩᱝ ᱠᱟᱜ ᱟᱭ ᱡᱟᱥᱛᱤ ᱥᱤᱛᱩᱝ ᱠᱟᱜ-ᱟᱭ ᱟᱹᱰᱤ ᱡᱩᱨ ᱜᱮ ᱪᱟᱨᱟᱴ ᱜᱮ᱾ ᱮᱢᱟᱜ ᱠᱟᱱᱟᱭ ᱟᱫᱚ ᱚᱱᱟᱛᱮ ᱡᱟᱥᱛᱤ ᱜᱷᱟᱲᱤᱡ ᱵᱟᱞᱮ ᱛᱟᱦᱮᱸᱞᱮᱱᱟ, ᱫᱟᱜ ᱩᱸ ᱫᱟᱜ ᱨᱮᱫᱚᱞᱮ ᱛᱟᱦᱮᱸ ᱞᱮᱱᱟ ᱡᱟᱹᱥᱛᱤ ᱜᱷᱟᱲᱤᱜ᱾ ᱞᱚᱜᱚᱱ ᱜᱮᱞᱮ ᱦᱮᱡ ᱮᱱᱟ ᱞᱮ, ᱦᱩᱸ᱾
ᱟᱫᱚ ᱟᱞᱮᱭᱟᱜ, ᱢᱟᱱᱮ ᱫᱟᱜ ᱫᱟᱜ ᱨᱚᱦᱚᱭ ᱦᱚᱸ ᱡᱩᱛᱩᱜ ᱜᱮᱭᱟ, ᱟᱫᱚ ᱟᱱᱮ ᱜᱩᱝᱜᱩ ᱠᱚ ᱵᱟᱹᱱᱩᱜ ᱛᱟᱞᱮ ᱪᱷᱟᱛᱟᱨ ᱠᱚ, ᱟᱫᱚ ᱚᱱᱟᱛᱮ ᱞᱚᱜᱚᱱ ᱛᱮᱞᱮ ᱫᱟᱹᱲ ᱜᱚᱫ ᱠᱮᱫᱟ᱾ ᱵᱟᱞᱮ ᱦᱟᱛᱟᱣ ᱠᱟᱜᱼᱟ ᱛᱚ, ᱱᱤᱛ ᱢᱟ ᱦᱟᱛᱟᱣ ᱜᱮ ᱞᱟᱹᱠᱛᱤ ᱛᱚ ᱾
ᱟᱨ ᱤᱧ ᱫᱚ ᱵᱟᱹᱧ ᱪᱟᱞᱟᱣ ᱟᱠᱟᱱᱟ ᱛᱮᱦᱮᱧ ᱫᱚ, ᱚᱲᱟᱜ ᱠᱚ ᱪᱟᱞᱟᱣ ᱟᱠᱟᱱᱟ, ᱤᱭᱟᱹ ᱤᱭᱟᱹ ᱫᱚ, ᱨᱚᱦᱚᱭ ᱫᱚ᱾ ᱤᱧ ᱫᱚ ᱵᱟᱹᱧ ᱪᱟᱞᱟᱣ ᱠᱟᱱᱟ, ᱟᱫᱚ ᱦᱟᱱᱟ ᱱᱟᱣᱟᱧ ᱠᱟᱹᱢᱤ ᱵᱟᱲᱟᱭ ᱟᱹᱧ ᱚᱲᱟᱜ ᱠᱚᱨᱮ ᱜᱮ, ᱚᱲᱟᱜ
ᱟᱢ ᱫᱚ ᱚᱲᱟᱜ ᱨᱮ ᱠᱟᱹᱢᱤ ᱠᱚ ᱢᱮᱛᱟᱣ ᱟᱠᱟᱫ ᱢᱮᱭᱟ ᱵᱟᱝ? ᱚᱲᱟᱜ ᱨᱮ ᱟᱢ ᱫᱚᱠᱚ ᱢᱮᱛᱟᱣ ᱟᱠᱟᱫ ᱢᱮᱭᱟ ᱠᱟᱹᱢᱤ ᱵᱟᱲᱟᱭ ᱢᱮ ᱵᱟᱝᱠᱷᱟᱱ ᱫᱚ, ᱮᱥᱠᱟᱨ ᱚᱲᱟᱜ ᱪᱤᱠᱟᱢ ᱵᱟᱹᱜᱤᱭᱟᱜ-ᱟ, ᱡᱩᱫᱤ ᱠᱚ ᱢᱮᱨᱚᱢ, ᱰᱟᱝᱨᱟ ᱠᱚᱠᱚ ᱛᱟᱦᱮᱱᱟ ᱾ ᱥᱤᱢᱠᱩ ᱩᱱᱠᱩ ᱫᱚ ᱧᱮᱞ ᱠᱚ ᱦᱩᱭᱩᱜ ᱟ ᱛᱚ ᱾
ᱰᱟᱝᱜᱽᱨᱤ ᱠᱚ ᱢᱮᱱᱟᱜ ᱠᱚᱣᱟ ᱟᱫᱚ ᱩᱱᱠᱩ ᱧᱮᱞᱚᱜ ᱠᱚᱢᱮ᱾ ᱚᱱᱟ ᱠᱚ ᱢᱮᱛᱟᱣ ᱠᱟᱫᱤᱧᱟ, ᱦᱳᱭ ᱾
ᱚᱱᱠᱟ ᱤᱧ ᱦᱚᱸ, ᱦᱳᱭ᱾ ᱥᱟᱸᱜᱮ ᱦᱚᱲᱮᱢ ᱛᱟᱦᱮᱸ ᱞᱮᱱᱠᱷᱟᱱ ᱫᱚ ᱪᱮᱫᱽ ᱟᱫᱚᱢ ᱪᱟᱞᱟᱜᱼᱟ, ᱤᱧᱦᱚᱸ ᱚᱱᱠᱟ ᱜᱮ ᱚᱲᱟᱜ ᱨᱮ ᱤᱧ ᱦᱚᱸ ᱠᱚ ᱢᱤᱛᱟᱹᱧᱟ ᱡᱮ ᱟᱢᱫᱚ ᱚᱲᱟᱜ ᱨᱮᱜᱮ ᱠᱟᱹᱢᱤ ᱵᱟᱲᱟᱭ ᱢᱮ, ᱧᱮᱞ ᱵᱟᱲᱟᱠᱚᱢ ᱰᱟᱝᱜᱽᱨᱟ ᱢᱮᱨᱚᱢ ᱠᱚ, ᱜᱷᱟᱥ ᱠᱚ ᱜᱮᱫ ᱟᱜᱩᱭ ᱢᱮ ᱥᱮ ᱩᱱᱠᱩ ᱠᱚ ᱟᱹᱛᱤᱧ ᱵᱟᱲᱟ ᱠᱩᱢᱮ᱾
ᱦᱳᱭ᱾
ᱟᱨ ᱥᱮ ᱫᱟᱠᱟ ᱩᱛᱩ ᱠᱚ ᱚᱲᱟᱜ ᱨᱮᱱᱟᱜ ᱡᱚᱛᱚ ᱠᱟᱹᱢᱤ᱾ ᱟᱫᱚ ᱠᱟᱢᱤ ᱞᱟᱸᱜᱟ ᱠᱟᱛᱮᱫ, ᱠᱟᱹᱢᱤ ᱡᱩᱫᱤ ᱚᱲᱟᱜ, ᱦᱟᱸᱰᱮ ᱠᱷᱚᱱ ᱢᱟᱴᱷ ᱠᱷᱚᱡ ᱠᱚ ᱠᱟᱹᱢᱤ ᱞᱟᱸᱜᱟ ᱦᱮᱡ ᱠᱚᱜ-ᱟ, ᱛᱚ ᱟᱫᱚ ᱚᱲᱟᱜ ᱨᱮᱱᱟᱜ ᱠᱟᱹᱢᱤ ᱫᱚ ᱵᱟᱠᱚ ᱵᱟᱝ ᱠᱟᱹᱢᱤ ᱥᱟᱱᱟ ᱠᱚᱣᱟ ᱥᱮ, ᱵᱟᱝ ᱠᱟᱹᱢᱤ ᱵᱟᱢ ᱵᱩᱡᱷᱟᱹᱣᱟ᱾ ᱟᱫᱚ ᱚᱱᱟ ᱠᱷᱟᱹᱛᱤᱨ ᱛᱮᱠᱚ ᱢᱤᱛᱟᱹᱧ ᱠᱟᱱᱟ ᱡᱮ, ᱟᱢ ᱫᱚ ᱚᱲᱟᱜ ᱨᱮᱜᱮ ᱛᱟᱦᱮᱱ ᱢᱟ ᱚᱸᱰᱮ ᱜᱮ ᱠᱟᱹᱢᱤ ᱵᱟᱲᱟᱭᱟᱢ ᱚᱲᱟᱜ ᱨᱮᱜᱮ᱾
ᱦᱳᱭ ᱥᱟᱺᱜᱤ ᱦᱚᱲᱟᱜ ᱫᱚ ᱱᱚᱣᱟ ᱜᱮ ᱯᱷᱟᱭᱫᱟ ᱾ ᱱᱚᱣᱟ ᱜᱮ ᱢᱤᱫ ᱥᱟᱶᱛᱮ ᱠᱟᱹᱢᱤ ᱜᱟᱱᱚᱜ-ᱟ᱾
ᱟᱨ ᱡᱩᱫᱤ ᱠᱚᱢ ᱦᱚᱲᱮᱢ ᱛᱟᱦᱮᱸ ᱞᱮᱱ ᱠᱷᱟᱱ, ᱵᱟᱫᱽᱫᱷᱚᱠᱚᱨ ᱡᱚᱛᱚ ᱪᱟᱞᱟᱜ ᱦᱩᱭᱩᱜ ᱛᱟᱢᱟ᱾
ᱦᱳᱭ ᱾ ᱟᱨ ᱢᱩᱞᱤᱭᱟ ᱦᱚᱸ ᱵᱟᱠᱚ ᱧᱟᱢᱟᱱᱤᱡ ᱟᱨ ᱡᱮ ᱠᱚ ᱜᱚᱲᱚᱣᱟᱢᱟ ᱾
ᱦᱩᱸ ᱾
ᱦᱟᱭ ᱾
ᱟᱫᱚ ᱢᱩᱚᱱᱤᱥ ᱢᱟ ᱚᱱᱠᱟ ᱵᱟᱨᱦᱮ ᱥᱮᱱ ᱠᱚ ᱪᱟᱞᱟᱜ ᱟᱛᱚ ᱟᱫᱚ ᱚᱸᱰᱮ ᱫᱚ ᱰᱷᱮᱨ ᱰᱷᱮᱨ ᱤᱭᱟᱹ ᱯᱚᱭᱥᱟ ᱛᱮᱠᱚ ᱢᱩᱱᱤᱥᱚᱜ ᱠᱚ ᱢᱩᱱᱤᱥ ᱠᱚᱣᱟ ᱛᱚ ᱾ ᱟᱫᱚ ᱯᱩᱭᱥᱟ ᱠᱷᱟᱹᱛᱤᱨ ᱛᱮ ᱚᱱᱰᱮ ᱵᱟᱨᱦᱮ ᱥᱮᱫ ᱠᱚ ᱪᱟᱞᱟᱜᱼᱟ᱾ ᱚᱲᱟᱜ ᱨᱮᱫᱚ ᱵᱟᱠᱚ ᱠᱟᱹᱢᱤ ᱞᱟᱹᱜᱤᱫᱚᱜᱼᱟ ᱚᱲᱟᱜ ᱨᱮᱱ ᱠᱚᱫᱚ ᱵᱟᱠᱚ ᱠᱚ ᱚᱸᱰᱮ ᱫᱚ ᱵᱟᱠᱚ ᱤᱭᱟᱹᱜ ᱜᱮᱭᱟ ᱠᱟᱹᱢᱤ ᱞᱟᱹᱜᱤᱫᱚᱜ ᱜᱮᱭᱟ ᱥᱟᱺᱜᱤᱧ ᱥᱮᱫ ᱠᱚ ᱪᱟᱞᱟᱜ ᱜᱮᱭᱟ᱾ ᱯᱟᱸᱪᱥᱚ ᱪᱷᱚᱥᱚ ᱚᱝᱠᱟ ᱠᱚ ᱧᱟᱢᱟ ᱢᱤᱫ ᱵᱮᱞᱟ ᱨᱮ ᱟᱫᱚ
ᱢᱤᱜ ᱵᱤᱞᱟᱨᱮᱜᱮ ᱯᱟᱸᱪᱥᱚ ᱪᱷᱚᱥᱚ ᱢᱤᱜ ᱵᱤᱞᱟ ᱨᱮ
ᱦᱮᱸ ᱦᱮᱸ ᱟᱞᱮ ᱥᱮᱱ ᱢᱟ ᱚᱱᱠᱟ ᱜᱮ ᱟᱵᱟᱨ ᱥᱟᱛᱥᱚ ᱚᱵᱫᱤ ᱪᱟᱞᱟᱜᱼᱟ ᱥᱟᱨᱟᱫᱤᱱ ᱵᱟᱝ ᱵᱚᱞᱮ ᱥᱟᱛᱥᱚ ᱥᱟᱲᱮ ᱥᱟᱛᱥᱚ ᱚᱝᱠᱟ᱾ ᱟᱫᱚ ᱴᱨᱮᱱ ᱛᱮᱠᱚ ᱪᱟᱞᱟᱜ ᱜᱮᱭᱟ ᱟᱞᱮ ᱥᱩᱨ ᱚᱸᱭ ᱠᱩᱲᱤ ᱦᱚᱯᱚᱱ ᱦᱚᱸ ᱟᱨ ᱡᱚᱛᱚ ᱜᱮ᱾ ᱠᱚᱲᱟ ᱦᱚᱯᱚᱱ ᱦᱚᱸ ᱠᱩᱲᱤ ᱦᱚᱯᱚᱱ ᱦᱚᱸ᱾
, ᱟᱞᱮ ᱥᱮᱱ ᱜᱮ ᱟᱞᱮ ᱥᱮᱱ ᱫᱚ ᱚᱝᱠᱟ ᱛᱤᱱ ᱥᱚ ᱴᱟᱠᱟ ᱠᱚ ᱧᱟᱢᱟ ᱢᱤᱫᱴᱟᱝ ᱠᱩᱲᱤ ᱦᱚᱯᱚᱱ ᱟ ᱠᱚᱲᱟ ᱦᱚᱯᱚᱱ ᱫᱚ ᱯᱟᱥᱚ ᱞᱮᱠᱟ ᱚᱝᱠᱟ᱾
ᱵᱟᱝᱟ ᱟᱞᱮ ᱥᱮᱱ ᱫᱚ ᱥᱚᱢᱟᱱ ᱥᱚᱢᱟᱱ ᱜᱮ, ᱟᱞᱮ ᱥᱮᱱ ᱫᱚ ᱥᱚᱢᱟᱱ ᱥᱚᱢᱟᱱ ᱜᱮ᱾ ᱟᱫᱚ ᱠᱩᱲᱤ ᱦᱚᱸ ᱠᱚᱲᱟ ᱦᱚ ᱢᱟᱱᱮ ᱪᱮᱞᱠᱟ ᱜᱟᱹᱪᱷᱤ ᱨᱟᱪᱟᱜ ᱚᱪᱚ ᱢᱮᱭᱟ? ᱠᱳᱲᱟ ᱦᱚᱸᱠᱚ ᱨᱟᱪᱟ ᱜᱟ ᱠᱩᱲᱤ ᱦᱚᱯᱚᱱ ᱦᱚᱸ ᱠᱚ ᱪᱟᱪᱟᱜᱟ ᱟᱨᱦᱚ ᱚᱝᱠᱟ ᱫᱤᱯᱤᱞ ᱤᱫᱤᱭᱟᱠᱚ ᱥᱟᱜᱤᱧ ᱢᱟᱴ ᱛᱮ᱾ ᱨᱚᱦᱚᱭᱟᱠᱚ ᱾ ᱥᱟᱨᱟ ᱫᱤᱱ ᱢᱟᱱᱨᱮ ᱥᱟᱲᱮ ᱥᱟᱛ ᱥᱚ ᱚᱝᱠᱟ᱾
ᱵᱷᱜ ᱛᱚ ᱚᱱᱟ ᱠᱷᱟᱱ ᱢᱟ ᱵᱷᱟᱜᱮ᱾ ᱠᱟᱹᱢᱤ ᱜᱮ ᱵᱷᱟᱹ
ᱟᱫᱚ ᱦᱮᱸ ᱚᱲᱟᱜ ᱨᱮ ᱠᱚᱨᱮ ᱫᱚ ᱵᱟᱦᱩ ᱠᱟᱹᱢᱤ ᱞᱟᱹᱜᱤᱫᱚᱜᱼᱟ ᱚᱸᱰᱮ ᱫᱚ ᱠᱚᱢ ᱜᱮᱛᱚ᱾ ᱚᱸ ᱥᱟᱲᱮ ᱪᱟᱨᱥᱚ ᱚᱝᱠᱟ ᱢᱤᱜ ᱵᱮᱞᱟᱨᱮ ᱚᱝᱠᱟ ᱠᱚ ᱮᱢᱟ ᱠᱚᱣᱟ ᱟᱫᱚ ᱵᱟᱠᱚ ᱠᱟᱹᱢᱤᱭ ᱞᱮᱭᱟ ᱵᱟᱠᱚ ᱠᱩᱥᱤᱭᱟᱜᱼᱟ᱾ ᱟᱫᱚ ᱥᱟᱜᱮᱧ ᱛᱮᱠᱚ ᱪᱟᱞᱟᱜ ᱜᱮᱭᱟ᱾
ᱚ, ᱦᱚᱭ ᱛᱚ ᱟᱫᱚ ᱢᱟ ᱛᱤᱱᱟᱹᱜ ᱟᱹᱵᱤᱱᱟᱜ ᱫᱟᱲᱮ ᱮᱢ ᱫᱚ ᱵᱟᱯ ᱵᱚ ᱫᱟᱲᱮᱭᱟᱜ ᱜᱮᱭᱟ ᱟᱵᱚ ᱫᱚ ᱚᱸᱰᱮ ᱞᱟᱹᱭ ᱞᱮᱠᱷᱟᱱ ᱚᱱᱟ ᱨᱮᱱᱟᱜ ᱟᱫᱷᱟ ᱟᱵᱟᱚᱵᱚ ᱮᱢ ᱫᱟᱲᱮᱭᱟᱜᱼᱟ ᱮᱱᱤᱡ ᱮᱸ ᱦᱮᱸ᱾
ᱟᱫᱚ ᱚᱝᱠᱟ ᱠᱟᱹᱢᱤ ᱦᱚᱸ ᱫᱚᱢᱮ ᱠᱚ ᱠᱟᱹᱢᱤᱭ ᱼᱟ ᱱᱚᱰᱮ ᱱᱚᱛᱮ ᱠᱚᱨᱮ ᱫᱚ ᱟᱲᱟᱜ ᱟᱲᱮ ᱠᱚᱨᱮ ᱫᱚ ᱵᱚᱞᱮ ᱩᱱᱟᱹᱜ ᱵᱟᱠᱚ ᱠᱟᱹᱢᱤ ᱦᱚᱪᱚᱣᱟᱜᱼᱟ ᱡᱤᱨᱟᱹᱣ ᱡᱤᱨᱟᱹᱣ ᱨᱮᱠᱚ ᱠᱟᱹᱢᱤ ᱜᱮᱭᱟ ᱟᱨ ᱥᱟᱺᱜᱤ ᱥᱟᱜ ᱠᱚ ᱪᱟᱞᱟᱜ ᱦᱚᱸ ᱫᱚᱢᱮ ᱠᱚ ᱠᱟᱹᱢᱤ ᱠᱮᱜ-ᱟ ᱚᱝᱠᱟᱜᱮ ᱯᱚᱭᱥᱟ ᱦᱚᱸᱠᱚ ᱮᱢᱟᱢᱟ᱾ ᱟᱨ ᱠᱟᱹᱢᱤ ᱦᱚᱸ ᱚᱝᱠᱟ ᱠᱟᱹᱢ ᱦᱩᱭᱩᱜ-ᱟ᱾
ᱚ ᱦᱚᱸᱦᱚᱸ᱾ ᱱᱚᱣᱟ ᱫᱚ ᱯᱩᱭᱥᱟᱹᱧ ᱦᱟᱛᱟᱣ ᱠᱷᱟᱱ ᱠᱟᱹᱢᱤ ᱦᱚᱸ ᱠᱟᱹᱢᱤ ᱦᱩᱭᱩᱜ ᱜᱮᱭᱟ ᱥᱮ ᱠᱟᱹᱢᱤ ᱛᱚ ᱫᱮᱠᱷᱟᱣ ᱦᱩᱭᱩᱜᱼᱟ᱾ ᱤᱧ ᱪᱮᱜ ᱠᱟᱹᱢᱤ ᱠᱟᱹᱱᱟᱹᱧ ᱦᱳᱭ ᱚᱱᱟ ᱠᱟᱛᱷᱟ ᱜᱮ᱾
ᱟᱯᱮ ᱥᱮᱱ ᱫᱚ ᱢᱩᱱᱤᱥ ᱨᱮᱱᱟᱜ ᱠᱚᱫᱚ ᱠᱚ ᱠᱚᱢ ᱜᱮᱭᱟ?
ᱠᱚᱢ ᱜᱮᱭᱟ ᱚᱱᱚᱧ ᱞᱟᱹᱭ ᱠᱮᱫ ᱡᱮ ᱟᱛᱩ ᱴᱚᱞᱟ ᱠᱚᱨᱮ ᱫᱚ ᱚᱸᱜ ᱡᱩᱫᱤ ᱥᱟᱱᱟ-ᱟᱢ ᱠᱚᱨᱟᱣ ᱛᱟᱭᱟ ᱠᱷᱟᱱ ᱛᱟᱦᱚᱞᱮ ᱠᱷᱟᱱ ᱚᱸᱰᱮ ᱟᱢ ᱛᱤᱱᱥᱚ ᱠᱚᱛᱮᱜ ᱮᱢᱟᱢᱟᱭ ᱟᱨ ᱠᱚᱲᱟ ᱦᱚᱯᱚᱱ ᱠᱷᱟᱱ ᱫᱚ ᱯᱟᱸᱪᱥᱚ ᱠᱟᱛᱮ ᱮᱢᱟᱢᱟᱭ ᱪᱮᱜ ᱢᱟᱱᱮ ᱠᱚᱲᱟ ᱦᱚᱯᱚᱱ ᱠᱟᱹᱴᱤᱡ ᱪᱩᱞᱩᱝᱡᱟᱹᱥᱛᱤ ᱧᱚᱜ ᱠᱚ ᱠᱟᱹᱢᱤ ᱦᱚᱪᱚ ᱠᱚᱜᱮᱭᱟ ᱚᱱᱟ ᱠᱷᱟᱹᱛᱤᱨ ᱛᱮ ᱟᱨ ᱱᱚᱝᱠᱟ ᱠᱚ ᱵᱷᱟᱜᱽ ᱵᱷᱟᱜᱽ ᱠᱟᱜᱼᱟ ᱱᱤᱡ᱾ ᱵᱟᱠᱷᱟᱱ ᱫᱚ ᱥᱚᱢᱟᱱ ᱜᱮᱠᱚ ᱮᱢᱚᱜ ᱜᱮᱭᱟ ᱦᱚᱭ᱾ ᱠᱟᱹᱢᱤ ᱚᱝᱥᱟᱨ ᱴᱟᱠᱟ ᱠᱟᱹᱢᱤ ᱛᱱᱟ ᱟᱢᱮᱢ ᱠᱟᱹᱢᱤ ᱫᱟᱨᱮᱟᱜᱼᱟ ᱚᱝᱠᱟᱜᱮ ᱟᱱᱮ ᱟᱝᱠᱟ ᱴᱟᱠᱟ᱾ ᱟᱨᱟᱪᱪᱷᱟᱛᱟ ᱱᱮᱛᱟᱨ ᱫᱚ ᱚᱱᱟ ᱡᱟᱦᱟᱸᱭ ᱠᱚ ᱟᱸ ᱪᱟᱥ ᱠᱟᱹᱢᱤ ᱠᱚ ᱜᱚᱲᱚ ᱟᱠᱚᱫᱚ ᱢᱟᱱᱮ ᱠᱤᱸᱤᱥᱟᱹᱬ ᱠᱚ ᱢᱮᱱᱟᱜ ᱠᱚᱫᱚ ᱩᱝᱠᱩ ᱫᱚ ᱟᱨᱦᱚᱸ ᱫᱟᱠᱟ ᱠᱚ ᱡᱚᱢᱼᱟ ᱡᱚᱠᱷᱚᱱ ᱜᱮ ᱢᱟᱡᱟᱱ ᱵᱮᱲᱟ
ᱦᱳᱭ ᱮᱢᱚᱜ ᱜᱮᱭᱟ ᱠᱚ ᱛᱚ ᱴᱤᱯᱷᱤᱱ ᱠᱚᱠᱚ ᱮᱢᱚᱜ ᱜᱮᱭᱟ ᱛᱟᱦᱚᱞᱮᱠᱷᱟᱱ ᱫᱚ ᱥᱚᱛᱚ ᱠᱚᱠᱚ ᱮᱢᱟ ᱠᱚᱣᱟ᱾ ᱯᱤᱴᱷᱟᱹ ᱠᱚ ᱠᱷᱟᱹᱡᱟᱹᱲᱤ ᱠᱚ᱾ ᱟᱨ ᱥᱟᱶ ᱛᱮ ᱯᱤᱭᱟᱡᱽ ᱢᱟᱹᱨᱤᱪ ᱠᱚ ᱮᱢᱚᱜ-ᱟᱠᱚ᱾
ᱵᱮᱥᱤ ᱜᱮ ᱫᱟᱠᱟ ᱩᱛᱩ ᱡᱚᱢ ᱚᱪ ᱢᱤᱫ ᱵᱮᱞᱟ ᱠᱷᱟᱱ ᱫᱚ ᱛᱟᱞᱮ ᱠᱷᱟᱱ ᱫᱚ ᱩᱱᱠᱩ ᱵᱮᱥ ᱫᱚ ᱵᱮᱥᱟ ᱚᱝᱠᱟ ᱜᱮ ᱠᱚ ᱞᱟᱹᱭᱟ ᱦᱟᱸᱜ ᱱᱚᱣᱟ ᱫᱚ ᱟᱵᱚᱣᱟᱜ ᱠᱟᱱᱟ ᱱᱚᱣᱟ ᱫᱚ ᱦᱳᱭ ᱱᱚᱝᱠᱟ ᱠᱚ ᱞᱟᱹᱭ ᱠᱟ ᱢᱟᱲᱟᱝ ᱠᱷᱚᱱ ᱞᱟᱦᱟ ᱠᱷᱚᱱ ᱚᱝᱠᱟ ᱜᱮ ᱪᱟᱞᱟᱣ ᱦᱤᱡᱩᱜ ᱠᱟᱱᱟ ᱚᱱᱟ ᱠᱷᱟᱹᱛᱤᱨ ᱛᱮ ᱪᱮᱫ ᱦᱚᱸ ᱵᱟᱞᱮ ᱞᱟᱹᱭ ᱜᱮᱭᱟ ᱫᱟᱠᱟᱞᱮ ᱠᱚᱜᱮ ᱩᱝᱠᱩ ᱦᱚᱸ
ᱚᱸ
ᱦᱟᱨ ᱢᱤᱜ
ᱵᱟᱝᱼᱟ ᱫᱤᱫᱤ ᱟᱞᱮ ᱫᱤᱠᱩᱣᱟᱜ ᱦᱮᱸ ᱵᱚᱞᱮ ᱫᱤᱠᱳᱣᱟᱜ ᱞᱮ ᱠᱟᱹ ᱫᱤᱠᱚᱣᱟᱜ ᱞᱮ ᱠᱟᱹᱢᱤ ᱞᱮᱠᱷᱟᱱ ᱫᱚ ᱚᱝᱠᱟ ᱠᱚ ᱮᱢᱚᱜᱼᱟ ᱦᱮᱸ ᱯᱤᱴᱷᱟᱹ ᱠᱚ ᱜᱩᱲ ᱠᱚ᱾ ᱟᱵᱟᱨ ᱥᱟᱹᱛᱩ ᱯᱮᱸᱭᱟᱡᱽ ᱢᱟᱹᱨᱤᱪ ᱚᱝᱠᱟᱭ ᱮᱢᱟ ᱢᱟ᱾ ᱟᱵᱟᱨ ᱩᱲᱟᱜ ᱨᱮ ᱡᱩᱫᱤ ᱢᱩᱱᱤᱥ ᱠᱚ ᱦᱮᱡ ᱞᱮᱱ ᱠᱷᱟᱱ ᱫᱚ ᱫᱟᱠᱟᱣᱟ ᱠᱚᱣᱟ ᱞᱮ᱾ ᱟᱵᱩ ᱫᱚ ᱦᱚᱲ ᱫᱚ ᱫᱤᱠᱩ ᱫᱚ ᱛᱷᱩᱲᱤ ᱩᱝᱠᱩᱣᱟᱜ ᱫᱟ ᱠᱟᱢ ᱮᱢ ᱡᱚᱢᱟ ᱢᱩᱥᱞᱟᱹ ᱠᱚ ᱫᱚ ᱟᱞᱮ ᱥᱮᱱ ᱫᱚ ᱢᱮᱱᱟᱜ ᱠᱚ ᱫᱚᱢᱮ ᱛᱩᱲᱩᱠ ᱠᱚ᱾
ᱵᱟᱝ ᱟᱞᱮ ᱥᱮᱱ ᱫᱚ ᱵᱟᱱᱩᱜᱼᱟ ᱟᱞᱮ ᱥᱟᱱᱛᱟᱲ ᱜᱮ ᱠᱟᱱᱟ ᱞᱮ᱾
ᱟᱫᱚ ᱩᱝᱠᱩᱣᱟᱜ ᱵᱟ ᱵᱚᱞᱮ ᱵᱟᱝ ᱡᱚᱢ ᱵᱟᱞᱮ ᱡᱚᱢ ᱜᱮᱭᱟ ᱡᱚᱢᱟ ᱛᱷᱳᱲᱮ᱾
ᱚᱸ ᱵᱟᱹᱱᱩᱜ ᱠᱚᱣᱟ ᱟᱞᱮ ᱟᱞᱮ ᱥᱟᱱᱛᱟᱲ ᱜᱮ ᱠᱟᱱᱟᱞᱮ ᱡᱷᱚᱛᱚ ᱜᱮ ᱜᱚᱲᱚ-ᱜᱚᱯᱚ ᱞᱮ ᱠᱟᱢᱤ ᱜᱮᱭᱟ ᱢᱟᱡᱷᱮ ᱢᱚᱫᱽᱫᱷᱮ ᱢᱩᱞᱭᱟᱹ ᱠᱚ ᱞᱮ ᱫᱚ ᱦᱚᱸ ᱠᱚᱣᱟ ᱦᱚᱭ᱾ ᱩᱸᱜ ᱩᱸ ᱟᱫᱚ ᱱᱟᱯ ᱜᱮᱭᱟᱞᱮ ᱥᱮᱱ ᱫᱚ ᱡᱟᱭᱜᱟ ᱠᱚ ᱫᱚ ᱦᱩᱸᱰᱤᱧ ᱧᱚᱸᱜ᱾ ᱦᱩᱸᱰᱤᱧ ᱜᱮᱛᱟ ᱞᱮᱭᱟ ᱩᱛᱩ ᱠᱚ ᱦᱚᱸ ᱟᱫᱚ ᱪᱮᱨᱦᱟ ᱜᱮᱛᱟ ᱞᱮᱭᱟ ᱯᱷᱟᱨᱪᱟ-ᱯᱷᱟᱨᱪᱤ᱾ ᱪᱮᱨᱦᱟ ᱜᱮ ᱛᱟᱞᱮᱭᱟ ᱟᱞᱮᱭᱟᱝ ᱚᱭ᱾
ᱟᱨ ᱰᱟᱝᱨᱤ ᱠᱚ ᱢᱮᱱᱟᱜ ᱠᱚᱣᱟ ᱰᱟᱝᱨᱤ ᱠᱚ ᱟᱫᱚ ᱱᱚᱛᱮ ᱫᱚ ᱠᱚ ᱠᱩᱢᱲᱩ ᱠᱚ ᱜᱮᱭᱟ ᱢᱟᱡᱷᱮ ᱢᱚᱫᱽ ᱦᱮᱸ ᱠᱩᱢᱲᱩ ᱠᱚ ᱠᱚ ᱦᱟᱡᱩᱜ ᱜᱮᱭᱟ ᱥᱮ ᱟᱫ
ᱢᱤᱫ ᱛᱟᱲᱟᱠ ᱫᱚ ᱚᱝᱠᱟ ᱜᱤ ᱢᱤᱫ ᱛᱟᱲᱟᱠ ᱢᱟ ᱠᱩᱢᱲᱩ ᱠᱚ ᱵᱟᱦᱟᱞ ᱞᱮᱱ ᱫᱚᱢᱮ᱾
ᱦᱚᱭ᱾
ᱟᱨ ᱠᱚ ᱵᱟᱨᱦᱮ ᱨᱮ ᱦᱚᱸ ᱢᱮᱨᱚᱢ ᱠᱚ ᱠᱚ ᱧᱟᱸᱢ ᱠᱚ ᱠᱷᱟᱱ ᱫᱚ ᱠᱚ ᱤᱫ ᱠᱤᱨ ᱠᱚᱣᱟ ᱥᱮ ᱰᱟᱝᱨᱟ ᱠᱚ ᱦᱚᱸ᱾ ᱟᱢ ᱢᱟ ᱠᱟᱹᱢᱤ ᱞᱟᱸᱜᱟᱢ ᱡᱟᱹᱯᱤᱫ ᱠᱟᱜᱼᱟ ᱟᱨ ᱜᱚᱨᱟ ᱠᱚ ᱛᱚᱨᱮ ᱤᱭᱟᱹ ᱤᱫᱤᱭᱟᱭ ᱞᱟᱲᱟ ᱤᱫᱤᱭᱟ ᱵᱟᱢ ᱵᱩᱡᱟ ᱫᱚ᱾
ᱦᱳᱭ ᱦᱚᱭ ᱦᱚᱭ᱾ ᱟᱨ ᱚᱱᱟ ᱠᱷᱟᱹᱛᱤᱨ ᱛᱮᱜᱮ ᱡᱮ ᱞᱟᱹᱭ ᱠᱚ ᱡᱮ ᱯᱟᱦᱞᱟ ᱠᱚ ᱜᱮᱜ ᱟᱹᱜᱩᱭ ᱢᱮ ᱚᱱᱟ ᱠᱚᱜᱮ ᱜᱮ ᱡᱚᱢ ᱦᱚᱪᱚ ᱠᱚᱢᱮ ᱩᱝᱠᱩ ᱫᱚ ᱟᱞᱚᱢ ᱟᱲᱟᱜ ᱠᱚᱣᱟ ᱰᱟᱹᱝᱨᱤ ᱢᱮᱨᱚᱢ ᱠᱚ ᱫᱚ᱾ ᱠᱩᱢᱲᱩ ᱭᱮᱫ ᱠᱚᱣᱟ ᱠᱚ ᱥᱮ ᱚᱱᱟ ᱠᱷᱟᱹᱛᱤᱨ ᱛᱮ ᱜᱮ ᱵᱤᱥ ᱫᱚ ᱵᱟᱞᱮ ᱟᱲᱟᱜᱮᱜ ᱠᱚᱣᱟ ᱢᱟᱡᱷᱮ ᱮᱻ
ᱦᱩᱸ᱾
ᱵᱟᱝ ᱢᱟ ᱚᱱᱟ ᱥᱩᱨ ᱠᱚ ᱨᱮ ᱜᱮ ᱩᱸᱜ
ᱟᱫᱚ ᱯᱟᱹᱪᱤ ᱚᱲᱟᱜ ᱨᱮ ᱯᱟᱹᱪᱨᱤ ᱮᱥᱮᱜ ᱚᱲᱟᱜ ᱛᱟᱦᱮ ᱞᱮᱱ ᱠᱷᱟᱱ ᱫᱚ ᱥᱩᱵᱤᱛᱟ ᱜᱮᱭᱟ ᱵᱚᱞᱮ ᱟᱨ ᱡᱤᱯᱟᱹ ᱯᱷᱟᱸᱠᱟ ᱚᱲᱟᱜ ᱛᱟᱦᱮᱸ ᱞᱮᱱ ᱠᱷᱟᱱ ᱢᱟ ᱠᱩᱢᱲᱩ ᱢᱟ ᱠᱚ ᱵᱚᱞᱚᱜ ᱜᱮ᱾
ᱦᱮᱸ ᱦᱮᱸ ᱦᱮᱸ ᱦᱮᱸ ᱚᱱᱟ ᱢᱟ ᱠᱟᱛᱷᱟ ᱜᱮ᱾ ᱟᱫᱚ ᱮᱸᱜ ᱢᱟᱱᱮ ᱢᱤᱜ ᱥᱟᱭᱤᱴ ᱫᱚᱞᱮ ᱠᱚᱨᱟᱣ ᱠᱟᱜ-ᱟ ᱟᱨ ᱢᱤᱜ ᱥᱟᱭᱤᱴ ᱫᱚ ᱢᱮᱱᱟᱜ ᱜᱮᱭᱟ᱾ ᱟᱫᱚ ᱚᱱᱟ ᱜᱮ ᱦᱟᱯᱳᱭ ᱛᱤᱥ ᱯᱩᱭᱥᱟᱹ ᱠᱚᱞᱮ ᱠᱩᱰᱟᱹᱣ ᱡᱩᱴᱟᱹᱣ ᱞᱮᱜᱮ ᱛᱟᱨᱯᱚᱨᱮ ᱟᱨᱚ ᱦᱟᱸᱜ ᱞᱮ ᱠᱚᱨᱟᱣ ᱠᱚᱢᱯᱤᱞᱤᱴ ᱛᱟᱞᱮ ᱭᱟᱱᱤᱜ ᱦᱟᱸᱜ᱾ ᱚᱦᱚᱭ᱾
ᱪᱟ ᱟᱞᱮ ᱦᱚᱸ ᱯᱷᱟᱠᱟ ᱜᱮ ᱫᱚ ᱠᱩᱢᱵᱩᱲᱩ ᱫᱚ ᱵᱟᱠᱚ ᱦᱮᱡ ᱵᱟᱲᱟ ᱟᱠᱟᱱᱟ ᱜᱚᱴᱟᱜ ᱜᱮ ᱟᱞᱮ ᱫᱚ ᱟᱞᱮ ᱥᱮᱱ ᱫᱚ᱾ ᱞᱟᱭᱤᱴ ᱞᱮ ᱵᱟᱹᱭᱥᱟᱹ ᱠᱟᱜᱼᱟ᱾ ᱢᱟᱱᱮ ᱵᱟᱨᱦᱮ ᱨᱮᱱ ᱦᱚᱲ ᱜᱮ ᱵᱟᱠᱚ ᱪᱟᱞᱟᱣ ᱫᱟᱲᱮᱭᱟᱜᱼᱟ ᱵᱟᱞᱮ
ᱵᱟᱢ ᱵᱩᱡ ᱫᱟᱲᱭᱟ ᱟ ᱛᱤᱱ ᱠᱚᱨᱮ ᱦᱤᱡᱩᱜ ᱛᱤᱱ ᱠᱚᱨᱮ ᱪᱟᱞᱟᱜ ᱟᱠᱚ ᱩᱱᱠᱩ ᱠᱚ᱾ ᱤᱫᱤ ᱠᱟᱱᱟ ᱠᱚ ᱵᱟᱠᱚ ᱦᱩᱸ
ᱥᱟᱨᱟ ᱧᱤᱫᱟᱹ ᱜᱤ ᱞᱟᱭᱤᱴ ᱠᱚ ᱡᱩᱞᱩᱜ ᱛᱟᱞᱮ ᱜᱮᱭᱟ ᱯᱤᱰᱟᱹ ᱠᱚᱨᱮ ᱞᱟᱭᱤᱴ ᱠᱚ᱾ ᱟᱫᱚ ᱠᱩᱢᱵᱩᱲᱩ ᱠᱚᱫᱚ ᱵᱟᱠᱚ ᱵᱚᱞᱚᱜ ᱜᱮᱭᱟ ᱵᱚᱞᱚ ᱫᱚ ᱟᱞᱮᱥᱮᱱ ᱢᱟ᱾
ᱱᱚᱛᱮ ᱫᱚ ᱞᱟᱭᱤᱴ ᱫᱚᱠᱚ ᱵᱚᱱᱫᱚ ᱠᱟᱜᱼᱟ ᱧᱤᱫᱟᱹ ᱵᱮᱞᱟ ᱫᱚ ᱪᱟᱜ ᱥᱮ ᱞᱟᱹᱭᱟᱠᱚ ᱡᱮ ᱥᱚᱨᱠᱟᱨᱟᱜ ᱵᱤᱞ ᱪᱟᱞᱟᱜ ᱠᱟᱱᱟ ᱠᱟᱱᱟ ᱵᱚᱱᱫᱚ ᱠᱟᱜ ᱞᱮᱜᱮ ᱵᱚᱱ ᱟᱫᱚ ᱚᱱ ᱮᱜᱟᱨᱚᱴ ᱨᱮᱠᱚ ᱵᱚᱱᱫᱚᱭᱟ᱾
ᱥᱟᱹᱣ ᱠᱟᱜᱼᱟ ᱾ ᱥᱚᱞᱟᱨ ᱞᱟᱭᱤᱴ ᱛᱮᱜᱮ ᱡᱩᱞᱩᱜ ᱛᱟᱞᱮᱭᱟ ᱥᱟᱨᱟ ᱧᱤᱫᱟᱹ ᱟᱫᱚ ᱟᱵᱟᱨ ᱥᱮᱛᱟᱜ ᱞᱮᱱᱠᱷᱟᱱ ᱫᱚ ᱟᱡᱛᱮ ᱵᱚᱱᱫᱚᱜᱼᱟ᱾ ᱟᱵᱟᱨ ᱧᱤᱫᱟᱹ ᱞᱮᱱ ᱠᱷᱟᱱ ᱟᱡᱛᱮ ᱪᱟᱞᱩᱜᱼᱟ᱾
ᱚᱱᱟ ᱵᱟᱹᱭᱥᱟᱹ ᱟᱹᱰᱤ ᱱᱟᱯᱟᱭ ᱟᱹᱰᱤ ᱱᱟᱯᱟᱭ ᱜᱮ ᱠᱤᱱᱛᱩ ᱚᱱᱟ ᱨᱮᱱᱟᱜ ᱠᱷᱨᱪ ᱡᱮᱛᱚ ᱯᱩᱭᱞᱩ ᱠᱷᱩᱞᱟᱹ ᱠᱷᱚᱨᱪᱟ ᱢᱮᱱᱟᱜᱼᱟ ᱠᱤᱱᱛᱩ ᱚᱱᱟ ᱨᱮ ᱯᱷᱟᱭᱫᱟ ᱢᱮᱱᱟᱜ ᱟ ᱥᱚᱞᱟᱨ ᱨᱮᱦᱚᱸ ᱦᱳᱭ᱾ ᱠᱷᱚᱨᱪᱟ ᱢᱟᱱᱮ᱾
ᱤᱭᱟᱹ ᱵᱟᱝ ᱞᱟᱜᱟᱣ ᱟᱢᱟ ᱵᱤᱞ ᱵᱟᱝ ᱞᱟᱜᱟᱣᱟ ᱟᱢᱟ ᱥᱟᱨᱟ ᱧᱤᱫᱟᱹ ᱡᱩᱞᱩᱜᱼᱟ ᱞᱟᱭᱤᱴ ᱠᱚ ᱚᱱᱟᱜᱮ᱾
ᱦᱳᱭ᱾ ᱡᱚᱠᱷᱚᱱ ᱠᱷᱩᱭᱮ ᱥᱤᱛᱩᱝᱼᱟ ᱛᱟᱦᱚᱞᱮ ᱠᱷᱟᱱ ᱚᱱᱟ ᱤᱭᱟᱹᱴᱟᱜ ᱯᱟᱣᱟᱨ ᱴᱟᱜ ᱥᱮᱫ ᱫᱚᱦᱚ ᱠᱟᱜᱼᱟᱱᱤᱡ ᱟᱨ ᱡᱚᱠᱷᱚᱱ ᱡᱚᱠᱷᱚᱱ ᱞᱟᱭᱤᱴ ᱵᱟᱝ ᱛᱟᱦᱮᱱᱟ ᱚᱱᱟ ᱛᱮᱜᱮ ᱟᱢ ᱠᱟᱹᱢᱤ ᱪᱟᱞᱟᱜ ᱛᱟᱢᱟ᱾ ᱢᱤᱜ ᱥᱮᱱ ᱛᱮ ᱱᱟᱯᱟᱭ ᱜᱮᱭᱟ ᱥᱚᱞᱟᱨ ᱠᱚ ᱦᱚᱸ ᱟᱫᱚ ᱦᱟᱯᱳᱭ ᱛᱤᱞ ᱠᱩᱲᱟᱣ ᱡᱩᱴᱟᱣ ᱞᱮᱜᱮ ᱛᱟᱨᱯᱚᱨ ᱟᱥᱛᱮ ᱟᱥᱛᱮ ᱛᱮᱞᱮ ᱠᱚᱨᱟᱣ ᱫᱭᱟᱞᱤᱧᱦᱟᱸᱜ᱾ ᱦᱳᱭ ᱟᱯᱮ ᱫᱚ ᱛᱤᱱᱟᱹᱜ ᱵᱚᱭᱦᱟ ᱟᱯᱮ?
ᱟᱞᱮ ᱫᱚ ᱤᱭᱟᱹ ᱵᱟᱨ ᱵᱚᱭᱦᱟ ᱟᱞᱤᱧ᱾
ᱚ ᱟᱢ ᱠᱷᱚᱱ ᱦᱩᱰᱤᱧ ᱤᱧ ᱥᱮ ᱟᱢ ᱠᱷᱚᱱ ᱥᱮᱲᱟ ᱤᱡ?